ᱦᱮᱞᱳ
ᱦᱮᱸ ᱡᱚᱦᱟᱨ ᱜᱮ ᱜᱚᱝᱠᱮ
ᱦᱳᱭ ᱡᱚᱦᱟᱨ ᱜᱮ
ᱦᱮᱸ ᱛᱚ ᱜᱚᱝᱠᱮ ᱪᱮᱫ ᱠᱚ ᱪᱤᱠᱟᱹ ᱵᱟᱲᱟ ᱦᱳᱭᱳᱜ ᱠᱟᱱᱟ
ᱮᱸ ᱱᱚᱜᱼᱚᱭ ᱫᱩᱲᱩᱵ ᱵᱟᱲᱟ ᱦᱩᱭ ᱠᱟᱱᱟ ᱡᱚᱢ ᱵᱟᱲᱟ ᱠᱟᱛᱮᱜ ᱛᱤᱱᱟᱹᱜ ᱜᱟᱱ ᱪᱮᱫ ᱠᱚᱵᱮᱱ ᱪᱤᱠᱟᱹᱭᱫᱟ
ᱟᱹᱞᱤᱧ ᱦᱚᱸ ᱱᱚᱜᱼᱚᱭ ᱡᱚᱢ ᱵᱟᱲᱟ ᱠᱟᱛᱮᱫ ᱟᱞᱤᱧ ᱦᱚᱸ ᱱᱚᱜᱼᱚᱭ ᱞᱤᱧ ᱫᱩᱲᱩᱵ ᱠᱟᱱᱟ ᱫᱚᱢᱮ ᱫᱟᱜ ᱡᱟᱹᱲᱤ ᱠᱮᱫᱟᱭ ᱛᱚ ᱟᱞᱮ ᱥᱮᱫ ᱥᱮᱛᱟᱜ ᱯᱟᱭᱟᱨ ᱨᱮ ᱛᱚ ᱟᱫᱚ ᱩᱱᱫᱚ ᱚᱲᱟᱜ ᱨᱮᱜᱮ ᱛᱟᱦᱮᱸ ᱦᱩᱭᱞᱱ ᱛᱟᱦᱮᱸᱫᱼᱟ ᱱᱤᱛᱳᱜ ᱫᱚ ᱵᱟᱦᱨᱮ ᱥᱮᱫ ᱠᱟᱹᱴᱤᱡ ᱩᱰᱩᱠ ᱦᱳᱭ ᱵᱟᱲᱟ ᱦᱩᱭ ᱠᱟᱱᱟ
ᱦᱳᱭ ᱦᱳ ᱡᱚᱢ ᱦᱩᱭᱱᱟ ᱦᱟᱹᱠᱩ ᱞᱮ ᱥᱟᱵ ᱞᱮᱫ ᱠᱚ ᱛᱟᱦᱮᱸᱫ ᱱᱚᱛᱮ ᱫᱚ ᱦᱟᱸᱜ ᱟᱞᱮ ᱥᱮᱫ ᱫᱚ ᱫᱟᱜ ᱠᱮᱜᱼᱟ ᱛᱚ ᱟᱫᱚ ᱦᱟᱹᱠᱩ ᱜᱟᱰᱟ ᱨᱮᱱ ᱠᱚ ᱟᱬᱜᱚ ᱞᱮᱱ ᱛᱟᱦᱮᱸᱫ ᱟᱫᱚ ᱩᱱᱠᱩ ᱦᱟᱹᱠᱳ ᱜᱮ ᱦᱟᱸᱜ ᱡᱚᱢ ᱵᱟᱲᱟ ᱦᱩᱭᱱᱟ
ᱟᱪᱪᱷᱟ ᱟᱹᱰᱤ ᱱᱟᱯᱟᱭ ᱠᱟᱛᱷᱟ ᱜᱚᱝᱠᱮ
ᱛᱟᱦᱞᱮ ᱜᱚᱝᱠᱮ ᱟᱯᱮ ᱫᱚ ᱪᱮᱫ ᱠᱚᱯᱮ ᱡᱚᱢ ᱵᱟᱲᱟ ᱠᱮᱫᱟ ᱥᱮ ᱵᱟᱝ
ᱦᱮᱸ ᱜᱚᱢᱠᱮ ᱟᱞᱤᱧ ᱡᱚᱢ ᱵᱟᱲᱟ ᱫᱚ ᱦᱳᱭ ᱠᱟᱱᱟ ᱛᱚ ᱛᱮᱦᱮᱧ ᱥᱮᱛᱟᱜ ᱥᱮᱛᱟᱜ ᱥᱮᱫ ᱪᱟᱞᱟᱣ ᱦᱩᱭ ᱞᱮᱱ ᱛᱟᱦᱮᱜᱟ ᱟᱫᱚ ᱫᱟᱜ ᱡᱟᱹᱲᱤ ᱠᱚ ᱵᱷᱟᱜᱤ ᱦᱳᱭᱮᱱ ᱛᱮ ᱟᱫᱚ ᱩᱱᱫᱚ ᱠᱟᱹᱴᱤᱡ ᱵᱟᱨᱭᱟ ᱜᱟᱱ ᱵᱟᱨᱩᱰᱟᱝ ᱧᱟᱢ ᱦᱩᱭ ᱞᱮᱱ ᱛᱟᱦᱮᱸᱫ ᱟᱫᱚ ᱩᱱᱠᱩ ᱚᱱᱟ ᱠᱚᱜᱮ ᱟᱹᱜᱩ ᱠᱟᱛᱮᱫ ᱤᱥᱤᱱ ᱵᱟᱲᱟ ᱠᱟᱛᱮᱫ ᱡᱚᱢ ᱵᱟᱲᱟ ᱦᱩᱭᱱᱟ
ᱦᱳᱭ ᱟᱫᱚ ᱞᱟᱹᱭᱟᱢ ᱡᱚᱢ ᱨᱮ ᱟᱹᱰᱤ ᱥᱤᱵᱤᱞ ᱠᱚ ᱵᱩᱡᱷᱟᱹᱜ ᱜᱮᱭᱟ ᱦᱮᱸ
ᱦᱳᱭ ᱦᱳᱭ ᱟᱹᱰᱤ ᱨᱮᱭᱟᱲ ᱧᱚᱜ ᱜᱮ ᱵᱩᱡᱷᱟᱹᱜᱼᱟ ᱵᱟᱹᱨᱩᱰᱟᱝ ᱟᱨ ᱠᱩᱪᱞᱟᱹ
ᱦᱳᱭ ᱦᱳᱭ ᱜᱚᱝᱠᱮ ᱠᱩᱩᱪᱞᱟᱹ ᱦᱚᱸᱞᱤᱧ ᱡᱚᱢ ᱵᱟᱲᱟ ᱟᱠᱟᱫ ᱠᱚᱜᱮ ᱟᱫᱚ ᱦᱟᱲᱟᱢ ᱵᱟᱛᱟ ᱠᱚᱠᱚ ᱞᱟᱹᱭᱟ ᱠᱩᱪᱞᱼ ᱞᱮᱠᱷᱟᱱ ᱱᱟᱦᱟᱜ ᱢᱟᱭᱟᱢ ᱥᱟᱨᱥᱟᱜᱼᱟ ᱟᱨ ᱵᱟᱝ ᱨᱟᱱ ᱞᱮᱠᱟ ᱦᱟᱸᱜ ᱮ ᱠᱟᱹᱢᱤᱭᱟ ᱦᱚᱲᱢᱚ ᱨᱮ
ᱦᱚᱸ ᱦᱳᱭ ᱜᱚᱝᱠᱮ
ᱛᱟᱦᱞᱮ ᱛᱟᱦᱞᱮ ᱜᱚᱢᱠᱮ ᱟᱯᱮ ᱫᱚ ᱠᱩᱪᱞᱟᱹ ᱠᱚᱫᱚ ᱯᱮ ᱡᱚᱢ ᱵᱟᱲᱟ ᱟᱠᱟᱫ ᱠᱚᱣᱟ ᱥᱮ ᱵᱟᱝ
ᱦᱮᱸ ᱜᱚᱝᱠᱮ ᱡᱚᱢ ᱫᱚ ᱡᱚᱢ ᱵᱟᱲᱟ ᱦᱩᱭ ᱠᱟᱱᱟ ᱟᱫᱚ ᱟᱹᱰᱤ ᱫᱤᱱ ᱜᱮ ᱟᱹᱣᱤᱨ ᱡᱚᱢ ᱵᱟᱲᱟ ᱦᱩᱭᱩᱜᱼᱟ ᱢᱤᱫ ᱥᱮᱨ ᱞᱟᱦᱟ ᱞᱟᱦᱟ ᱥᱮᱨᱢ ᱨᱮ ᱡᱚᱢ ᱵᱟᱲᱟ ᱦᱩᱭᱱᱟᱛᱚ ᱟᱫᱚ ᱱᱤᱭᱟᱹ ᱥᱮᱨᱢᱟ ᱫᱚ ᱟᱣᱨᱤ ᱥᱟᱵ ᱵᱟᱲᱟ ᱦᱩᱭᱩᱜᱼᱟ ᱛᱚ ᱟᱫᱚ ᱱᱤᱛᱚᱜ ᱫᱚ ᱟᱶᱨᱤ ᱡᱚᱢ ᱵᱟᱲᱟᱭ ᱦᱩᱭᱩᱜᱼᱟ ᱱᱤᱛᱚᱜ ᱫᱚ
ᱛᱚ ᱜᱚᱝᱠᱮ ᱢᱤᱫᱴᱟᱝ ᱠᱟᱛᱷᱟᱞᱤᱧ ᱠᱩᱞᱤ ᱵᱤᱱᱟ
ᱦᱮᱸ ᱞᱟᱹᱭᱵᱤᱱ
ᱞᱟᱹᱭ ᱫᱟᱞᱤᱧ ᱡᱮ ᱱᱩᱝᱠᱩ ᱠᱩᱪᱞᱟᱹ ᱠᱩᱪᱞᱟᱹ ᱦᱟᱹᱠᱩ ᱦᱮᱸᱥᱮ
ᱦᱳᱭ
ᱛᱚ ᱩᱱᱠᱩ ᱫᱚ ᱵᱤᱧ ᱞᱮᱠᱟ ᱦᱚᱸᱠᱚ ᱧᱮᱞᱚᱜ ᱜᱮᱭᱟᱮᱸ ᱥᱮ
ᱦᱳᱭ
ᱟᱫᱚ ᱵᱚᱛᱚᱨ ᱵᱟᱵᱤᱱ ᱵᱩᱡᱷᱟᱹᱣ ᱜᱮᱭᱟ ᱧᱮᱞᱛᱮ
ᱵᱚᱛᱚᱨ ᱫᱚ ᱦᱟᱸᱜ ᱟᱫᱚ ᱥᱮᱫᱟᱭ ᱫᱚ ᱦᱟᱸᱜ ᱚᱱᱠᱟ ᱯᱨᱚᱛᱷᱚᱢ ᱯᱨᱚᱛᱷᱚᱢ ᱯᱳᱭᱞᱳ ᱡᱠᱷᱚᱱ ᱥᱟᱵ ᱵᱟᱲᱟ ᱦᱩᱭᱞᱮᱱ ᱛᱟᱦᱮᱸ ᱟᱫᱚ ᱱᱚᱝᱠᱟ ᱞᱚᱥᱚᱫ ᱨᱮᱠᱚ ᱛᱟᱦᱮᱱᱟ ᱛᱚ ᱩᱱᱠᱩ ᱫᱚ ᱦᱮᱸ ᱚᱱᱠᱟ ᱥᱟᱵ ᱩᱰᱩᱠ ᱠᱚ ᱦᱩᱭᱩᱜᱼᱟ ᱟᱫᱚ ᱫᱚᱢᱮ ᱠᱚ ᱞᱮᱡᱮᱨ ᱜᱮᱭᱟ
ᱦᱮᱸ ᱦᱮᱸ
ᱦᱮᱸ ᱟᱫᱚ ᱱᱚᱝᱠᱟ ᱡᱟᱦᱱᱟᱜ ᱛᱤᱨᱮ ᱦᱟᱸᱜ ᱦᱚᱨᱚᱜ ᱠᱟᱜ ᱦᱩᱭᱩᱜᱼᱟ ᱧᱚᱜ ᱛᱟᱦᱚᱞᱮ ᱠᱚ ᱥᱟᱵ ᱧᱟᱢᱚᱜᱼᱟ ᱟᱫᱚ ᱩᱱ ᱡᱚᱦᱟᱜ ᱵᱚᱛᱚᱨ ᱫᱚᱞᱤᱧ ᱵᱩᱡᱷᱟᱹᱣ ᱞᱮᱫ ᱜᱮᱭᱟ ᱟᱫᱚᱧ ᱢᱚᱱᱮ ᱠᱮᱼᱟ ᱢᱤᱛᱴᱮᱱ ᱦᱚᱲ ᱛᱮᱱᱟᱜ ᱛᱟᱬᱟᱠᱚ ᱥᱮ ᱪᱮᱫ ᱢᱮᱱ ᱫᱚ ᱦᱟᱜ ᱡᱮᱶᱭᱟ ᱦᱩᱭ ᱵᱚᱛᱚᱨ ᱫᱚ ᱠᱚᱢ ᱵᱩᱡᱷᱟᱹᱜᱼᱟ
ᱟᱪᱪᱷᱟ ᱜᱚᱝᱠᱮ ᱢᱤᱫᱴᱮᱱ ᱠᱟᱛᱷᱟᱞᱤᱧ ᱞᱟᱹᱭᱮᱫᱟ ᱦᱮᱸ ᱟᱸᱡᱚᱢ ᱵᱤᱱ ᱠᱟᱹᱴᱤᱡ
ᱦᱳᱭ ᱦᱳᱭ
ᱜᱚᱝᱠᱮ ᱠᱟᱹᱴᱤᱡ ᱨᱚᱲ ᱠᱚ ᱟᱹᱰᱤ ᱟᱥᱛᱮ ᱟᱥᱛᱮ ᱵᱤᱧ ᱨᱚᱲ ᱮᱫᱟ ᱥᱮ ᱪᱮᱫ ᱞᱮᱠᱟ ᱢᱚᱱᱮ ᱦᱩᱭᱩᱜ ᱠᱟᱱᱟ ᱡᱮᱱᱚ ᱥᱟᱹᱜᱤᱧ ᱨᱮ ᱢᱮᱱᱟᱜ ᱵᱤᱱ ᱞᱮᱠᱟ
ᱟᱪᱪᱷᱟ ᱱᱤᱛᱚᱜ ᱟᱸᱡᱚᱢ ᱧᱟᱢᱚᱜ ᱠᱟᱱᱟ ᱜᱚᱝᱠᱮ
ᱦᱮᱸ ᱱᱤᱛᱚᱜ ᱫᱚ ᱟᱡᱚᱢ ᱧᱟᱢᱚᱜ ᱠᱟᱱᱟ ᱮᱱᱟᱱ ᱟᱨᱠᱤ ᱵᱟᱝ ᱟᱸᱡᱚᱢᱚᱜ ᱠᱟᱱ ᱛᱟᱦᱮᱸ ᱚᱱᱠᱟ ᱫᱚ ᱯᱩᱥᱴᱟᱹᱶ ᱥᱟᱹᱦᱤᱡ ᱫᱚ
ᱟᱪᱪᱷᱟ ᱟᱫᱚ ᱜᱚᱝᱠᱮ ᱱᱚᱛᱮ ᱫᱚ ᱦᱟᱸᱜ ᱮ ᱫᱟᱜ ᱡᱟᱹᱲᱤᱭ ᱫᱟ ᱛᱚ ᱟᱫᱚ ᱱᱮᱴᱣᱟᱠ ᱦᱚᱸ ᱠᱟᱹᱴᱤᱡ ᱯᱨᱚᱵᱞᱮᱢ ᱮᱫᱟᱭ ᱦᱚᱭ ᱛᱚ ᱟᱫᱚ ᱱᱤᱛᱚᱜ ᱵᱮᱱ ᱟᱸᱡᱚᱢ ᱧᱟᱢ ᱮᱫᱟ ᱯᱩᱥᱴᱟᱹᱣ ᱥᱟᱹᱦᱤᱡ
ᱦᱮᱸ ᱜᱚᱝᱠᱮ ᱱᱤᱛᱚᱜ ᱫᱚ ᱟᱹᱰᱤ ᱪᱮᱨᱦᱨᱟ ᱟᱹᱰᱤ ᱱᱟᱯᱟᱭ ᱜᱮ ᱟᱸᱡᱚᱢᱚᱜ ᱠᱟᱱᱟ ᱮᱠᱫᱚᱢ ᱯᱩᱥᱴᱟᱹᱣ ᱥᱟᱹᱦᱤᱡ ᱜᱮ
ᱛᱚ ᱜᱚᱝᱠᱮ ᱛᱮᱦᱮᱧ ᱫᱚ ᱠᱟᱹᱢᱤ ᱠᱚᱫᱚ ᱵᱟᱵᱤᱱ ᱪᱟᱞᱟᱜᱼᱟ
ᱦᱮᱸ ᱠᱟᱹᱢᱤ ᱠᱚᱫᱚ ᱦᱚᱜᱼᱚᱭ ᱪᱟᱞᱟᱣ ᱦᱩᱭ ᱞᱮᱱ ᱛᱟᱦᱮᱸᱫ ᱜᱮ ᱥᱮᱛᱟᱜ ᱥᱮᱫ ᱚᱱᱠᱟ ᱟᱞᱮ ᱥᱮᱫ ᱫᱚ ᱦᱩᱲᱩ ᱨᱚᱦᱚᱭ ᱟᱹᱰᱤ ᱡᱳᱨᱫᱟᱨ ᱦᱟᱸᱜ ᱪᱷᱩᱴᱟᱹᱣ ᱦᱩᱭ ᱟᱠᱟᱱᱟ ᱟᱫᱚ ᱟᱹᱞᱤᱧ ᱫᱚ ᱦᱟᱸᱜ ᱱᱚᱝᱠᱟ ᱱᱤᱛᱳ ᱫᱚ ᱦᱟᱸᱜ ᱚᱱᱟ ᱡᱚᱢ ᱵᱟᱲᱟ ᱠᱟᱛᱮᱜ ᱞᱤᱧ ᱡᱤᱨᱟᱹᱣ ᱟᱠᱟᱱᱟ ᱦᱮᱡ ᱵᱟᱲᱟ ᱠᱟᱛᱮᱫ ᱟᱨᱦᱚᱸ ᱱᱟᱦᱟᱜ ᱪᱟᱞᱟᱜ ᱦᱩᱭᱩᱜᱼᱟ ᱱᱚᱝᱠᱟ ᱡᱤᱨᱟᱹᱣ ᱵᱟᱲᱟ ᱛᱟᱭᱚᱢ ᱦᱮᱸ ᱟᱫᱚ ᱠᱷᱮᱛ ᱠᱚ ᱱᱟᱦᱟᱜ ᱱᱟᱦᱟᱜ ᱞᱤᱧ ᱞᱚᱥᱚᱫ ᱦᱚᱴᱚ ᱠᱟᱫᱟ ᱟᱫᱚ ᱚᱸᱰᱮ ᱜᱮ ᱦᱟᱸᱜ ᱠᱚ ᱨᱚᱦᱚᱭᱮᱫᱟ ᱦᱳᱭ
ᱟᱪᱪᱷᱟ
ᱟᱸᱡᱚᱢ ᱧᱟᱢᱚᱜ ᱠᱟᱱᱟ ᱜᱚᱢᱠᱮ ᱦᱮᱞᱳ
ᱦᱮᱸ ᱢᱟᱡᱷᱮ ᱵᱷᱩᱠᱩ ᱵᱟᱝ ᱟᱡᱚᱢᱚᱜ ᱜᱚᱫᱚᱜ ᱠᱟᱱ ᱛᱟᱵᱤᱱᱟ
ᱟᱪᱪᱷᱟ ᱞᱟᱹᱭ ᱫᱟᱞᱤᱧ
ᱯᱟᱛᱟ ᱪᱮᱫ
ᱟᱪᱪᱷᱟ ᱜᱚᱢᱠᱮ ᱞᱟᱹᱭ ᱮᱫᱟᱞᱤᱧ ᱟᱹᱞᱤᱧ ᱫᱚ ᱦᱟᱸᱜ ᱟ ᱱᱚᱝᱠᱟ ᱞᱤᱧ ᱪᱟᱞᱟᱣ ᱞᱮᱱ ᱛᱟᱦᱮᱸᱫᱼᱟ ᱥᱮᱛᱟᱜ ᱫᱚ ᱦᱟᱸᱜ ᱠᱷᱮᱛ ᱛᱮ᱾ ᱟᱫᱚ ᱠᱷᱮᱛ ᱫᱚ ᱢᱟᱸᱫᱟ ᱵᱟᱲᱟ ᱦᱩᱭ ᱱᱟ᱾ ᱱᱚᱝᱠᱟ ᱞᱚᱥᱚᱫ ᱠᱚ ᱟᱫᱚ ᱚᱲᱟᱜ ᱠᱚ ᱦᱟᱸᱜ ᱦᱮᱡ ᱦᱩᱭᱩ ᱠᱟᱱᱟ ᱱᱚᱝᱠᱟ ᱫᱟᱜ ᱢᱟᱹᱰᱤ ᱡᱚᱢ᱾ ᱫᱟᱜ ᱢᱟᱹᱲᱤ ᱠᱚ ᱡᱚᱢ ᱵᱟᱲᱟ ᱠᱟᱛᱮᱫ ᱦᱟᱸᱜ᱾ ᱚᱱᱠᱟ ᱡᱤᱨᱟᱹᱜ ᱦᱩᱭᱩᱜ ᱠᱟᱱᱟ ᱟᱨᱦᱚᱸ ᱪᱟᱞᱟᱣ ᱦᱩᱭᱩᱜᱼᱟ ᱠᱷᱮᱛ ᱛᱮᱦᱟᱸᱜ᱾ ᱟᱞᱮ ᱥᱮᱫ ᱫᱚ ᱱᱚᱝᱠᱟ ᱦᱩᱲᱩ ᱨᱚᱦᱚᱭ ᱡᱳᱨᱫᱟᱨ ᱛᱟᱦᱚᱞᱮ ᱜᱚᱝᱠᱮ ᱟᱯᱮ ᱥᱮᱫ ᱫᱚ ᱱᱚᱝᱠᱟ ᱦᱩᱲᱩ ᱨᱚᱦᱚᱭ ᱫᱚ ᱦᱩᱭᱩᱜ ᱠᱟᱱᱟ ᱥᱮ ᱵᱟᱝ?
ᱦᱮᱸ ᱜᱚᱝᱠᱮ ᱟᱞᱮᱥᱮᱫ ᱦᱚᱸ ᱟᱹᱰᱤ ᱡᱳᱨᱫᱟᱨ ᱜᱮ ᱪᱟᱞᱟᱜ ᱠᱟᱱᱟ ᱛᱚ᱾ ᱮ ᱜᱚᱜᱚ ᱪᱟᱞᱟᱣ ᱠᱟᱱᱟᱭ ᱢᱟᱱᱮ ᱟᱞᱮᱭᱟᱜ ᱫᱚ ᱵᱟᱝ ᱦᱩᱭᱩᱜ ᱠᱟᱱ ᱛᱟᱞᱮᱭᱟ ᱟᱞᱮᱭᱟᱜ ᱫᱚ ᱠᱟᱹᱴᱤᱡ ᱮ ᱫᱟᱜ ᱠᱟᱹᱴᱤᱡ ᱡᱟᱹᱥᱛᱤ ᱧᱚᱜ ᱠᱟᱫ ᱛᱟᱞᱮᱭᱟ ᱦᱮᱸᱥᱮ ᱟᱫᱚ ᱚᱱᱟᱜᱮ ᱦᱚᱲᱟᱜ ᱮ ᱪᱟᱞᱟᱣ ᱠᱟᱱᱟᱭ᱾ ᱛᱚ ᱦᱚᱲᱟᱜ ᱢᱮᱱᱛᱮ ᱫᱚ ᱱᱚᱜᱝᱠᱟ ᱟᱞᱮᱥᱮᱫ ᱫᱚ ᱚᱱᱠᱟ ᱚᱫᱚᱞ ᱵᱚᱫᱚᱞ ᱠᱟᱛᱮᱫ ᱠᱚ ᱪᱟᱥᱥᱟᱹ ᱾ ᱚᱫᱚᱞ ᱵᱚᱫᱚᱞ ᱢᱟᱱᱮ ᱪᱮᱫ ᱞᱮᱠᱟ ᱢᱟᱱᱮ ᱵᱟᱨᱫᱤᱱ᱾ ᱟᱹᱵᱤᱱᱟᱜ ᱞᱤᱧ ᱠᱟᱹᱢᱤ ᱠᱮᱫᱟ ᱟᱨ ᱵᱟᱨ ᱫᱤᱱ ᱫᱚ ᱟᱹᱞᱤᱧᱟᱜ ᱠᱟᱹᱢᱤ ᱵᱤᱱ ᱱᱚᱜ-ᱚ ᱱᱚᱝᱠᱟ᱾
ᱦᱳᱭ ᱟᱫᱚ ᱜᱚᱲᱚ ᱜᱚᱯᱲᱚ ᱟᱛᱮ ᱵᱟᱝ? ᱮᱰᱮ ᱠᱷᱟᱱ ᱦᱟᱸᱜ ᱯᱩᱭᱥᱟᱹ ᱠᱚᱦᱚᱸ ᱞᱟᱜᱟᱜ-ᱟ ᱦᱮᱸ ᱦᱳᱭ ᱟᱫᱚ
ᱱᱚᱝᱠᱟ ᱦᱚᱸ ᱵᱷᱟᱜᱮ ᱜᱮᱭᱟ ᱢᱤᱫ ᱫᱤᱠ ᱫᱤᱭᱮ ᱫᱚ ᱧᱮᱞ ᱞᱮᱠᱷᱟᱱ ᱫᱚ ᱦᱮᱸ ᱥᱮ ᱵᱟᱝᱟ? ᱟᱨ ᱥᱟᱹᱜᱟᱹᱭ ᱦᱚᱸ ᱵᱷᱟᱜᱮ ᱛᱟᱦᱮᱱᱟ ᱱᱚᱝᱠᱟ ᱠᱷᱟᱱ ᱫᱚ᱾
ᱦᱳᱭ ᱦᱳᱭ ᱟᱪᱪᱷᱟ ᱜᱚᱝᱠᱮ ᱟᱯᱮ ᱥᱮᱫ ᱫᱚ ᱚᱱᱠᱟ ᱥᱚᱵᱡᱤ ᱠᱚᱫᱚ ᱠᱚ ᱪᱟᱥ ᱜᱮᱭᱟ ᱥᱮ ᱵᱟᱝ?
ᱦᱮᱸ ᱜᱚᱝᱠᱮ ᱪᱟᱥ ᱫᱚ ᱪᱟᱥ ᱵᱟᱲᱟ ᱦᱩᱭᱩᱜ ᱜᱮᱭᱟ ᱟᱫᱚ᱾ ᱱᱤᱭᱟᱹ ᱜᱷᱲᱤᱡ ᱫᱚ ᱦᱟᱯᱮ ᱵᱟᱞᱮ ᱪᱟᱥ ᱵᱟᱲᱟ ᱠᱟᱫᱟ ᱱᱚᱭ-ᱚᱭ ᱦᱩᱲᱩ ᱠᱚ ᱦᱟᱯᱮ ᱨᱚᱦᱚᱭ ᱪᱟᱵᱟ ᱦᱩᱭ ᱞᱮᱱ ᱜᱮ᱾ ᱛᱟᱭᱱᱚᱢ ᱞᱮ ᱧᱮᱞᱟᱜ ᱠᱷᱟᱡ ᱚᱲᱟᱜ ᱨᱮ ᱪᱮᱫ ᱠᱚ ᱪᱟᱥ ᱜᱟᱱᱚᱜ ᱠᱟᱱ ᱠᱷᱟᱱᱟ᱾
ᱦᱳᱭ ᱟᱞᱮ ᱥᱮᱫ ᱡᱮᱢᱚᱱ ᱦᱮᱸ ᱪᱟᱥ ᱵᱟᱲᱟ ᱦᱩᱭᱩᱜ ᱜᱮᱭᱟ ᱟᱫᱚ ᱱᱤᱛᱚᱜ ᱫᱚ ᱦᱟᱸᱜ ᱵᱟᱞᱮ ᱪᱟᱥ ᱫᱟ᱾ ᱟᱫᱚ ᱱᱟᱦᱟᱜ ᱚᱱᱟ ᱦᱩᱲᱩ ᱠᱚ ᱨᱟᱠᱟᱵ ᱵᱟᱲᱟ ᱠᱟᱛᱮ᱾ ᱟᱞᱮᱥᱮᱫ ᱫᱚ ᱱᱚᱝᱠᱟ ᱟᱞᱩ ᱠᱚ ᱵᱮᱸᱜᱟᱲ ᱠᱚ ᱦᱮᱸ᱾ ᱯᱚᱴᱚᱞ ᱠᱚ ᱡᱷᱤᱸᱜᱟᱹ ᱠᱚ ᱠᱟᱞᱞᱟ ᱠᱚ ᱱᱚᱜᱼᱚ ᱱᱚᱝᱠᱟᱱᱟᱜ᱾ ᱥᱚᱵᱽᱡᱤ ᱠᱚᱞᱮ ᱪᱟᱥ ᱜᱮᱭᱟ ᱟᱫᱚ ᱟᱞᱮ ᱫᱚ ᱱᱚᱝᱠᱟ ᱦᱟᱴ ᱦᱩᱭᱩᱜᱼᱟ ᱛᱚ ᱟᱫᱚ ᱚᱱᱟ ᱦᱟᱴ ᱠᱚᱨᱮ ᱜᱮ ᱦᱟᱸᱜ ᱞᱮ ᱟᱠᱷᱨᱤᱧᱟ
ᱦᱮᱸ ᱛᱚ ᱜᱚᱝᱠᱮ ᱟᱹᱰᱤ ᱱᱟᱯᱟᱭ ᱠᱟᱛᱷᱟ ᱟᱯᱮ ᱫᱚᱯᱮ ᱪᱟᱥ ᱜᱮᱭᱟ ᱦᱮᱸ ᱥᱮ ᱵᱟᱝ? ᱥᱚᱵᱡᱤ ᱠᱚ ᱟᱱᱟᱡᱽ ᱠᱚᱫᱚ ᱵᱟᱝ ᱠᱤᱨᱤᱧ ᱵᱟᱲᱟ ᱦᱩᱭᱩᱜ ᱛᱟᱯᱮᱭᱟ ᱚᱲᱟᱜ ᱨᱮ ᱡᱟᱦᱟᱸ ᱯᱮ ᱪᱟᱥ ᱟᱠᱟᱫᱟ ᱚᱱᱟᱼᱼ ᱛᱮᱜᱮ ᱟᱯᱮᱭᱟᱜ ᱫᱚ ᱫᱤᱱ ᱠᱚᱫᱚ ᱠᱷᱟᱸᱰᱟᱜ ᱛᱟᱯᱮᱭᱟ ᱦᱮᱸ ᱥᱮ ᱵᱟᱝ?
ᱦᱳᱭ ᱟᱫᱚ ᱜᱚᱠᱮ ᱟᱵᱚ ᱥᱟᱱᱛᱟᱲ ᱢᱟ ᱦᱟᱸᱜ ᱥᱟᱱᱟᱢ ᱠᱚᱜᱮ ᱨᱮᱸᱜᱮᱡ ᱫᱷᱟᱨᱟ ᱜᱮᱭᱟᱵᱚᱱ ᱠᱟᱹᱣᱰᱤ ᱠᱚ ᱦᱟᱸᱜ ᱮᱠᱟᱞ ᱞᱟᱹᱠᱛᱤ ᱜᱚᱫᱚᱜ ᱜᱮᱭᱟ᱾ ᱟᱫᱚᱼᱼ ᱦᱚᱼᱚᱱᱠᱟ ᱪᱟᱥᱵᱟᱥ ᱞᱮᱠᱷᱟᱱ ᱡᱩᱫᱤ ᱠᱟᱹᱣᱰᱤᱼᱼ ᱚᱱᱟ ᱥᱚᱵᱡᱤ ᱠᱚ ᱟᱠᱷᱨᱤᱧ ᱵᱟᱲᱟ ᱠᱟᱛᱮᱜ ᱟᱞᱮ ᱥᱮᱫ ᱫᱚ ᱦᱟᱸᱜᱼᱼ ᱯᱠᱟᱣᱰᱤᱼᱼ
ᱦᱳᱭ ᱜᱚᱝᱠᱮ᱾ ᱚ ᱱᱟᱯᱟᱭ ᱠᱟᱛᱷᱟ ᱜᱮ ᱟᱵᱚ ᱪᱟᱥ ᱵᱟᱲᱟ ᱫᱚ ᱞᱟᱹᱠᱛᱤ ᱠᱟᱱ ᱜᱮᱭᱟ ᱦᱮᱸ ᱥᱮ ᱵᱟᱝᱟ?
ᱦᱳᱭ ᱦᱳᱭ ᱞᱟᱹᱭ ᱫᱟᱞᱤᱧ ᱜᱚᱝᱠᱮ ᱟᱯᱮ ᱥᱮᱫ ᱫᱚ ᱱᱚᱝᱠᱟ ᱯᱚᱨᱚᱵᱽ ᱠᱚᱫᱚ ᱪᱮᱫ ᱠᱚ ᱦᱩᱭ ᱵᱟᱲᱟᱜᱼᱟ?
ᱯᱚᱨᱚᱵᱽ ᱵᱚᱞᱛᱮ ᱟᱞᱮᱥᱮᱫ ᱫᱚ ᱱᱚᱜᱼᱚᱭ ᱡᱟᱦᱟᱸ ᱟᱠᱷᱟᱱ ᱦᱩᱭᱩᱜ ᱜᱮᱭᱟᱚᱱᱮ ᱥᱟᱠᱨᱟᱛ ᱛᱟᱭᱱᱚᱢ ᱦᱮᱸ ᱥᱮ ᱵᱟᱝ ᱦᱮᱸ᱾ ᱛᱚ ᱚᱱᱟ ᱟᱠᱷᱟᱱ ᱛᱮᱜ ᱜᱮ ᱠᱟᱹᱴᱤᱡ ᱵᱷᱟᱜᱮ ᱧᱚᱜ ᱠᱟᱛᱮ ᱦᱩᱭᱩᱜᱼᱟ ᱛᱚᱼᱼ ᱩᱱᱜᱮ ᱠᱟᱹᱴᱤᱡ ᱨᱟᱹᱥᱠᱟᱹ ᱵᱟᱲᱟᱭᱟᱞᱮ ᱟᱨ ᱯᱚᱨᱚᱵᱽ ᱫᱚ ᱚᱱᱠᱟ ᱫᱚ ᱵᱟᱝ ᱦᱩᱭᱩᱜ ᱜᱮᱭᱟ ᱟᱫᱚ ᱚᱱᱮ ᱡᱟᱦᱟᱸ ᱵᱚᱸᱜᱟ ᱵᱟᱨᱟᱵᱟᱨᱤ ᱠᱟᱹᱢᱤ ᱡᱮᱢᱚᱱ ᱵᱟᱦᱟ ᱥᱚᱦᱨᱟᱭ ᱚᱱᱮ ᱚᱱᱟ ᱠᱚᱫᱚ ᱦᱩᱭᱩᱜ ᱜᱮᱭᱟ ᱚᱱᱟ ᱠᱚᱼᱼ ᱵᱮᱜᱚᱨ ᱟᱨᱠᱤ ᱞᱟᱹᱭ ᱠᱮᱫᱟᱞᱤᱧ ᱡᱟᱦᱟ ᱚᱱᱮ ᱨᱟᱹᱥᱠᱟᱹ ᱞᱮᱠᱟᱱ ᱯᱚᱨᱚᱵ ᱚᱱᱟ ᱫᱚ ᱥᱟᱠᱨᱟᱛ ᱛᱟᱭᱱᱚᱢ ᱟᱠᱷᱟᱱ ᱨᱮᱜᱮ
ᱟᱪᱪᱷᱟ ᱟᱪᱪᱷᱟ ᱟᱹᱰᱤ ᱢᱚᱡᱽ ᱛᱟᱦᱞᱮ ᱟᱯᱮ ᱥᱮᱫ ᱫᱚ ᱱᱚᱝᱠᱟ ᱥᱟᱠᱨᱟᱛ ᱫᱚ ᱦᱟᱸᱜ ᱛᱤᱱᱟᱹᱜ ᱫᱤᱱ ᱠᱚ ᱢᱟᱱᱟᱣ ᱜᱮᱭᱟ ᱜᱚᱝᱠᱮ
ᱟᱞᱮᱥᱮᱫ ᱫᱚ ᱮᱴᱟᱜ ᱥᱮᱱᱟᱜ ᱫᱚ ᱵᱟᱹᱞᱤᱧ ᱞᱟᱹᱭ ᱫᱟᱲᱮᱭᱟᱜ-ᱟ ᱟᱞᱮ ᱴᱷᱮᱱ ᱫᱚ ᱢᱤᱫ ᱫᱤᱱ ᱵᱟᱨ ᱫᱤᱱ ᱠᱚ ᱢᱟᱱᱟᱣᱟ ᱢᱟᱱᱮ ᱯᱟᱹᱭᱞᱟ. ᱫᱤᱱ ᱫᱚ ᱦᱚᱞᱚᱝ ᱦᱩᱲᱩ ᱦᱮᱸᱥᱮ ᱵᱟᱝ ᱦᱮ ᱟᱨ ᱩᱱ ᱦᱤᱞᱳᱜ ᱦᱚᱸᱠᱚ ᱯᱤᱴᱷᱟᱹ ᱴᱷᱤᱠ ᱜᱮᱭᱟ ᱫᱚᱥᱟᱨ ᱫᱤᱱ ᱫᱚ ᱱᱚᱜ ᱚᱭ ᱛᱩᱯᱩ ᱥᱟᱯᱷᱟ ᱦᱮᱸᱥᱮ ᱛᱚ ᱛᱩᱯᱩ ᱥᱟᱯᱷᱟ ᱠᱟᱛᱮᱫ ᱟᱫᱚ ᱯᱤᱴᱷᱟᱹ ᱞᱟᱴᱷᱟ ᱠᱚ ᱡᱚᱢ ᱵᱟᱲᱟ ᱠᱟᱛᱮᱫ ᱟᱨᱠᱤ, ᱚᱱᱟᱴᱟᱜ ᱜᱮ ᱟᱨ ᱵᱚᱸᱜᱟ ᱵᱩᱨᱩ ᱠᱚ ᱪᱚᱰᱚᱨ ᱵᱟᱲᱟ ᱩᱱ ᱦᱤᱞᱳᱜ ᱜᱮ ᱵᱟᱨᱫᱤᱱ ᱜᱮ ᱢᱟᱱᱟᱣ ᱜᱮᱭᱟ ᱚᱠᱟ ᱦᱤᱞᱳᱜ ᱚᱠᱟ ᱥᱮᱫ ᱫᱚ ᱦᱟᱱᱮ ᱯᱮ ᱫᱤᱱ ᱦᱚᱸᱠᱚ ᱢᱟᱱᱟᱣ ᱜᱮᱭᱟ ᱵᱮᱡᱦᱟ ᱛᱩᱸᱧ ᱦᱚᱸ ᱦᱩᱭᱩᱜ ᱜᱮᱭᱟ ᱛᱚ᱾
ᱦᱳᱭ ᱛᱟᱦᱚᱞᱮ ᱜᱚᱝᱠᱮ ᱟᱯᱮ ᱥᱮᱫ ᱫᱚ ᱚᱱᱠᱟ ᱵᱮᱡᱷᱟ ᱛᱩᱧ ᱠᱚ ᱦᱩᱭᱩᱜ ᱜᱮᱭᱟ ᱥᱮ ᱵᱟᱝ
ᱮᱻ ᱵᱟᱝᱟ ᱜᱚᱝᱠᱮ ᱞᱟᱦᱟᱛᱮ ᱦᱩᱭᱩᱜ ᱠᱟᱱ ᱛᱟᱦᱮᱸᱫ ᱱᱮᱛᱟᱨ ᱫᱚ ᱟᱫᱚ ᱚᱱᱠᱟᱱ ᱚᱠᱚᱭᱦᱚᱸ ᱵᱟᱹᱱᱩᱜ ᱠᱚᱣᱟ ᱡᱮ ᱦᱮᱸ ᱵᱮᱡᱽᱦᱟ ᱛᱩᱧ ᱨᱮ ᱟᱨᱠᱤ ᱡᱟᱦᱟᱱᱟᱜ ᱠᱚᱢᱯᱤᱴᱤᱥᱮᱱ ᱠᱚ ᱫᱚᱦᱚᱭᱟ ᱥᱮ ᱤᱭᱟᱹᱭᱟ ᱚᱱᱠᱟᱱ ᱦᱚᱲ ᱠᱚ ᱵᱟᱝᱠᱚ ᱢᱟᱹᱱ ᱠᱚᱣᱟ ᱡᱟᱦᱟᱸ ᱠᱷᱟᱹᱛᱤᱨ ᱛᱮ ᱵᱷᱮᱡᱟ ᱛᱤᱧ ᱟᱞᱮᱴᱷᱮᱱ ᱫᱚ ᱵᱟᱝ ᱦᱩᱭᱩᱜ ᱜᱮᱭᱟ ᱢᱤᱫ ᱚᱠᱛᱚ ᱦᱩᱭᱩᱜ ᱠᱟᱱ ᱛᱟᱦᱮᱸ ᱟᱹᱰᱤ ᱯᱟᱹᱦᱤᱞ ᱨᱮ ᱱᱮᱛᱟᱨ ᱫᱚ ᱵᱟᱝ ᱟ
ᱦᱳᱭ ᱦᱳᱭ ᱟᱞᱮ ᱥᱮᱫ ᱜᱚᱝᱠᱮ ᱱᱚᱝᱠᱟ ᱦᱩᱭᱩᱜ ᱜᱮᱭᱟ ᱟᱞᱮ ᱥᱮᱫ ᱦᱚᱸ ᱱᱚᱜ-ᱚᱭ ᱟᱞᱮᱥᱮᱫ ᱫᱚ ᱟᱫᱚ ᱱᱚᱝᱠᱟ ᱯᱮ ᱫᱤᱱ ᱠᱚ ᱢᱟᱱᱟᱣᱟ ᱥᱟᱠᱨᱟᱛ ᱫᱴ ᱮᱸ ᱯᱩᱭᱞᱩ ᱢᱟᱦᱟ ᱫᱚ ᱚᱱᱠᱟ ᱩᱢ ᱵᱟᱲᱟ ᱟᱨᱵᱟᱝ ᱚᱲᱟᱜ ᱫᱩᱣᱟᱹᱨ ᱠᱚ ᱯᱷᱟᱨᱪᱟ ᱯᱷᱟᱨᱪᱤ ᱦᱳᱭ ᱚᱱᱟ ᱫᱤᱱ ᱫᱚ ᱟᱨ ᱫᱚᱥᱟᱨ ᱫᱤᱱ ᱫᱚ ᱦᱟᱸᱜ ᱱᱚᱝᱠᱟ ᱟᱫᱚ ᱦᱟᱜ ᱫᱤᱠᱩ ᱛᱮᱠᱚ ᱢᱮᱛᱟᱜ ᱠᱟᱱᱟ ᱱᱚᱜ ᱚ ᱱᱚᱣᱟ ᱢᱚᱠᱚᱨᱰᱩᱵ ᱦᱳᱭ ᱢᱚᱠᱚᱨᱰᱩᱵ ᱱᱚᱝᱠᱟ ᱚ ᱛᱮᱦᱮᱧᱟᱜ ᱚᱱᱠᱟ ᱯᱤᱴᱷᱟᱹᱠᱚ ᱞᱟᱴᱷᱟᱠᱚ ᱡᱚᱢᱟ ᱦᱮᱸ ᱟᱨ ᱟᱵᱚ ᱥᱮᱫ ᱫᱚ ᱱᱚᱝᱠᱟ ᱯᱚᱨᱚᱵᱽ ᱠᱚ ᱦᱩᱭᱩᱜ-ᱟ ᱦᱮᱸ ᱚᱝᱠᱟ ᱧᱮᱞ ᱠᱚ ᱪᱟᱞᱟᱣ ᱱᱟ ᱫᱤᱱ ᱫᱚ ᱟᱨ ᱟᱛᱩ ᱨᱮᱱ ᱠᱚᱲᱟ ᱜᱤᱫᱽᱨᱟᱹ ᱠᱚᱫᱚ ᱟᱨ ᱵᱟᱝ ᱦᱟᱲᱟᱢ ᱠᱚᱫᱚ ᱛᱟᱨᱟᱥᱤᱧ ᱵᱮᱲᱟ ᱫᱚ ᱦᱟᱸᱜ ᱱᱚᱝᱠᱟ ᱵᱮᱡᱷᱟ ᱛᱩᱧ ᱦᱩᱭᱩᱜᱼᱟ ᱟᱞᱮᱥᱮᱫ ᱫᱚ ᱠᱚᱢᱯᱤᱴᱤᱥᱮᱱ ᱦᱮᱸ ᱟᱫᱚ ᱢᱤᱫ ᱚᱠᱛᱚ ᱫᱚ ᱦᱟᱸᱜ ᱚᱝᱠᱟ ᱠᱟᱭᱨᱟ ᱫᱟᱨᱮ ᱠᱚ ᱤᱫᱤ ᱠᱟᱜ-ᱟ ᱯᱤᱴᱷᱟᱹ ᱠᱚᱠᱚ ᱟᱠᱟᱸ ᱠᱟᱜ-ᱟ ᱟᱫᱚ ᱥᱟᱱᱟᱢ ᱠᱚᱲᱟ ᱜᱤᱫᱽᱨᱟᱹ ᱠᱚ ᱚᱱᱟ ᱫᱤᱱ ᱫᱚ ᱦᱟᱸᱜ ᱵᱮᱡᱷᱟ ᱠᱚ ᱛᱩᱧᱟ᱾ ᱟᱫᱚ ᱡᱟᱦᱟᱸᱭ ᱱᱟᱦᱟᱜ ᱮ ᱵᱟᱡᱟᱣᱟ ᱩᱱᱤ ᱫᱚ ᱱᱟᱦᱟᱸᱜ ᱚᱠᱚᱭ ᱥᱤᱨᱯᱟᱹ ᱠᱚ ᱮᱢᱟᱭᱟ ᱦᱮᱸ ᱚᱱᱠᱟ ᱦᱩᱭ ᱵᱟᱲᱟᱜ ᱜᱮᱭᱟ᱾
ᱦᱳᱭ ᱦᱳᱭ ᱟᱫᱚ ᱧᱮᱞ ᱫᱚᱞᱤᱧ ᱧᱮᱞ ᱵᱟᱲᱟ ᱟᱠᱟᱫ ᱜᱮᱭᱟ ᱟᱫᱚ ᱟᱢ ᱠᱟᱹᱴᱤᱡ ᱨᱮ ᱢᱟᱨᱟᱝ ᱠᱟᱛᱮ ᱞᱤᱧ ᱧᱮᱞ ᱠᱮᱫᱟ ᱟᱫᱚ ᱦᱚᱲᱟᱜ ᱞᱤᱧ ᱧᱮᱞ ᱟᱠᱟᱫᱟ ᱟᱞᱮᱭᱟᱜ ᱫᱚ ᱵᱟᱝᱜᱮ ᱚᱱᱠᱟ ᱫᱚ
ᱦᱳᱭ
ᱛᱚ ᱟᱵᱤᱱ ᱵᱤᱱ ᱛᱩᱧ ᱵᱮᱡᱷᱟ ᱠᱚᱵᱤᱱ ᱛᱩᱧ ᱵᱟᱲᱟ ᱠᱟᱫᱟ ᱥᱮ ᱵᱟᱝ ᱟ
ᱦᱮᱸ ᱵᱮᱡᱷᱟ ᱫᱚᱞᱤᱧ ᱛᱩᱧ ᱵᱟᱲᱟ ᱟᱠᱟᱫ ᱜᱮᱭᱟ ᱟᱫᱚ ᱢᱤᱫ ᱪᱷᱚᱴ ᱞᱤᱧ ᱛᱟᱦᱮᱸ ᱦᱮᱸ ᱜᱚᱢᱠᱮ ᱢᱤᱫ ᱪᱷᱚᱴ ᱞᱤᱧ ᱛᱩᱧ ᱞᱮᱫ ᱛᱟᱦᱮᱸᱫ ᱱᱚᱝᱠᱟ᱾ ᱟᱨ ᱯᱩᱭᱞᱩ ᱥᱤᱨᱯᱟᱹ ᱫᱚ ᱦᱟᱸᱜ ᱵᱟᱞᱤᱧ ᱧᱟᱢ ᱟᱠᱟᱫ-ᱟ ᱱᱚᱝᱠᱟ ᱫᱚᱥᱟᱨ ᱥᱤᱨᱯᱟᱹ ᱫᱚᱞᱤᱧ ᱧᱟᱢ ᱟᱠᱟᱫ ᱜᱮᱭᱟ᱾ ᱦᱳᱭ ᱟᱫᱚ ᱥᱮᱞᱮᱫ ᱵᱟᱲᱟ ᱦᱩᱭ ᱟᱠᱟᱱ ᱜᱮᱭᱟ
ᱟᱹᱰᱤ ᱱᱟᱯᱟᱭ ᱠᱟᱛᱷᱟ ᱜᱚᱢᱠᱮ ᱟᱵᱤᱱ ᱵᱤᱱ ᱯᱟᱹᱨᱠᱟᱹᱣ ᱜᱮᱭᱟ ᱱᱚᱣᱟ ᱜᱮ ᱟᱹᱰᱤ ᱟᱸᱡᱚᱢ ᱠᱟᱛᱮᱜ ᱟᱹᱰᱤ ᱵᱷᱟᱹᱜᱤ ᱞᱤᱧ ᱵᱩᱡᱷᱟᱹᱣᱱᱟ ᱦᱮᱸᱥᱮ ᱟᱹᱞᱤᱧ ᱫᱚ ᱯᱟᱹᱨᱠᱟᱹᱣ ᱫᱚ ᱩᱱᱟᱹᱜ ᱫᱚ ᱵᱟᱹᱞᱤᱧ ᱯᱟᱹᱨᱠᱟᱹᱣ ᱜᱮᱭᱟ ᱟᱨ ᱟᱫᱚ ᱵᱚᱛᱚᱨ ᱦᱚᱞᱤᱧ ᱵᱚᱛ ᱜᱮᱭᱟ ᱪᱮᱫᱟᱜ ᱵᱟᱝ ᱢᱟ, ᱚᱱᱟ ᱡᱤᱱᱤᱥ ᱥᱟᱵ ᱵᱟᱵᱤᱱ ᱜᱟᱱᱟ ᱴᱷᱤᱠ ᱢᱚᱛᱚ ᱦᱮᱸ ᱥᱮ ᱵᱟᱝ᱾ ᱛᱚ ᱛᱤ, ᱛᱤ ᱨᱮᱱᱟᱜ ᱠᱟᱹᱴᱩᱵ ᱠᱚᱨᱮ ᱵᱟᱡᱟᱨ ᱨᱮᱱᱟᱜ ᱦᱚᱸ ᱠᱟᱹᱴᱤᱡ ᱵᱚᱛᱚᱨ ᱫᱚ ᱛᱟᱦᱮᱱ ᱜᱮᱭᱟ ᱦᱮᱸ ᱥᱮ ᱵᱟᱝ-ᱟ?
ᱦᱳᱭ ᱦᱳᱭ ᱟᱫᱚ ᱚᱱᱟ ᱫᱚ ᱦᱟᱸᱜ ᱚᱱᱟ ᱥᱮᱬᱟ ᱮᱠᱟᱞ ᱞᱟᱹᱠᱛᱤ ᱠᱟᱱᱟ᱾ ᱚᱱᱠᱟ ᱴᱷᱤᱠ ᱴᱷᱟᱠ ᱵᱟᱵᱮᱱ ᱥᱟᱵ ᱞᱮᱠᱷᱟᱱ ᱦᱟᱸᱜ ᱱᱚᱝᱠᱟ ᱯᱷᱮᱫ ᱜᱚᱫᱚᱜ ᱞᱮᱠᱷᱟᱱ ᱟᱫᱚ ᱦᱟᱸᱜ ᱵᱟᱡᱟᱣ ᱫᱷᱟᱨᱟ ᱨᱮᱱᱟᱜ
ᱠᱟᱹᱴᱤᱡ ᱦᱚᱭᱚ ᱪᱟᱞᱟᱜᱼᱟ, ᱠᱷᱟᱡ ᱥᱮ ᱪᱮᱫᱽ ᱠᱟ ᱪᱚᱝ ᱠᱟᱹᱴᱤᱡ ᱢᱟᱱᱮ ᱡᱟᱦᱟᱸᱴᱟᱜ ᱛᱮᱵᱚᱱ ᱤᱭᱟᱹᱭ ᱜᱮᱭᱟ ᱦᱮᱸ ᱥᱮ᱾
ᱟᱪᱪᱷᱟ ᱜᱚᱢᱠᱮ ᱞᱟᱹᱭ ᱫᱟᱞᱤᱧ ᱚᱠᱛᱚ ᱠᱚᱦᱚᱸ ᱦᱳᱭ ᱤᱫᱤᱜ ᱠᱟᱱᱟ, ᱟᱹᱰᱤ ᱵᱮᱥ ᱞᱤᱧ ᱵᱩᱡᱷᱟᱹᱣ ᱠᱮᱫᱟ ᱟᱵᱮᱱ ᱥᱟᱞᱟᱜ ᱨᱚᱲ ᱠᱟᱛᱮ ᱟᱨᱦᱚᱸ ᱱᱚᱝᱠᱟ ᱦᱟᱸᱜ ᱛᱟᱭᱚᱢ ᱫᱟᱨᱟᱢ ᱨᱚᱲ ᱦᱳᱭᱳᱜᱼᱟ ᱦᱟᱸᱜ ᱦᱳᱭ
ᱦᱳᱭ ᱜᱚᱢᱠᱮ ᱛᱟᱦᱚᱞᱮ ᱡᱚᱦᱟᱨ ᱜᱮ ᱛᱟᱦᱚᱞᱮ ᱜᱚᱢᱠᱮ ᱦᱮᱸ ᱥᱮ᱾
ᱦᱳᱭ ᱜᱚᱝᱠᱮ ᱡᱚᱦᱟᱨ ᱜᱮ
ᱦᱮᱸ ᱢᱟ ᱛᱟᱦᱚᱞᱮ